ᱟᱸᱡᱚᱢᱚᱜ ᱠᱟᱱᱟ ᱥᱮ
ᱦᱮᱸ ᱟᱸᱡᱚᱢᱚᱜ ᱠᱟᱱᱟ ᱦᱮᱸ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ ᱥᱟᱹᱜᱩᱱ ᱥᱮᱛᱟᱜ
ᱦᱮᱸ ᱦᱮᱸ ᱛᱟᱦᱚᱞᱮ ᱛᱤᱨᱮ ᱵᱤᱱ ᱵᱮᱨᱮᱫ ᱵᱟᱲᱟ ᱜᱚᱫ ᱮᱱᱟ ᱱᱟᱜ
ᱦᱮᱸ
ᱛᱤᱨᱮ ᱵᱤᱱ ᱵᱮᱨᱮᱫ ᱵᱟᱲᱟᱭᱮᱱᱟ
ᱵᱮᱨᱮᱫ ᱵᱟᱲᱟ ᱫᱚ ᱦᱩᱭ ᱠᱟᱱᱟ ᱠᱟᱹᱴᱤᱡ ᱞᱟᱦᱟ ᱧᱚᱜ ᱨᱮᱜᱮ ᱟᱫᱚ ᱱᱚᱛᱮ ᱜᱟᱰᱟ ᱥᱮᱫ ᱦᱮᱡ ᱵᱟᱲᱟ ᱦᱩᱭ ᱠᱟᱱᱟ ᱟᱨᱠᱤ ᱯᱷᱟᱸᱠᱟ ᱥᱮᱫ
ᱦᱮᱸ ᱦᱮᱸ ᱴᱷᱤᱠ ᱛᱚ ᱫᱟᱹᱛᱟᱹᱱᱤ ᱠᱚ ᱦᱩᱭᱩᱜ ᱠᱟᱱᱟ ᱵᱟᱝ
ᱦᱮᱸ ᱫᱟᱹᱛᱟᱹᱱᱤ ᱫᱟᱹᱛᱱᱤ ᱵᱟᱲᱟ ᱠᱟᱛᱮ
ᱦᱮᱸ ᱦᱮᱸ
ᱛᱟᱦᱚᱞᱮ ᱟᱯᱮ ᱥᱮᱫ ᱫᱟᱜ ᱡᱟᱹᱲᱤ ᱠᱚ ᱪᱮᱫ ᱞᱮᱠᱟ
ᱫᱟᱜ ᱡᱟᱹᱲᱤ ᱫᱚ ᱱᱟᱯᱟᱭ ᱜᱮ ᱱᱟᱜ ᱦᱩᱭᱩᱜ ᱠᱟᱱᱟ ᱟᱫᱚ ᱛᱮᱦᱮᱱ ᱫᱚ ᱱᱚᱜᱼᱚᱭ ᱥᱮᱛᱟᱜ ᱠᱷᱚᱱ ᱜᱮ ᱚᱱᱠᱟ ᱫᱟᱜ ᱡᱟᱹᱲᱤ ᱠᱚᱫᱚ ᱦᱟᱸᱜ ᱵᱟᱭ ᱧᱮᱞᱚᱜ ᱠᱟᱱᱟ ᱛᱚ ᱠᱟᱹᱡ ᱤᱭᱟᱹ ᱧᱚᱜ ᱠᱟᱜ ᱚᱱᱮ ᱠᱟᱹᱡ ᱚᱱᱮ ᱤᱭᱟᱹ ᱜᱮ ᱧᱮᱞᱚᱜ ᱠᱟᱱᱟ ᱡᱟᱹᱥᱛᱤ ᱢᱟᱨᱥᱟᱞ ᱫᱚ ᱦᱟᱸᱜ ᱵᱟᱝ ᱧᱮᱞᱚᱜ ᱠᱟᱱᱟ
ᱟᱪᱪᱷᱟ ᱨᱤᱢᱤᱞ ᱨᱤᱢᱤᱞ ᱟᱠᱟᱫᱟᱭ ᱵᱟᱝ
ᱦᱮᱸ ᱦᱮᱸ ᱴᱷᱤᱠ᱾
ᱪᱟᱥᱵᱟᱥ ᱠᱚᱫᱚ ᱟᱨᱟᱢᱵᱷᱚ ᱠᱮᱫᱼᱟ ᱯᱮᱥᱮ ᱟᱹᱣᱨᱤ?
ᱪᱟᱥᱵᱟᱥ ᱫᱚ ᱱᱟᱦᱟᱜ ᱱᱚᱜᱼᱚᱭ ᱟᱨᱟᱢᱵᱚᱨ ᱫᱚ ᱱᱟᱦᱟᱜ ᱦᱩᱭ ᱠᱟᱱᱟᱱ ᱜᱮᱭᱟ ᱱᱚᱜᱼᱚᱭ ᱢᱤᱫ ᱥᱚᱯᱛᱟᱟᱦ ᱵᱟᱨ ᱥᱚᱯᱛᱟᱦᱚ ᱦᱩᱭ ᱜᱚᱫᱚᱜ ᱠᱟᱱᱟ᱾ᱦᱳ ᱲᱳᱠᱚ ᱨᱚᱦᱚᱭᱮᱫᱟ ᱱᱟᱦᱟᱜ᱾ ᱟᱫᱚ ᱱᱟᱜ ᱥᱟᱱᱟᱢ ᱦᱚᱲ ᱫᱚ ᱵᱟᱝᱠᱚ ᱨᱚᱦᱚᱭᱫᱟ, ᱢᱟᱱᱮ ᱡᱟᱦᱟᱭ ᱠᱚᱣᱟᱜ ᱜᱮ ᱚᱱᱠᱟ ᱛᱚᱞᱟ ᱠᱚ ᱛᱩᱫ ᱠᱟᱛᱮᱫ ᱵᱟᱹᱫ ᱠᱚ ᱞᱚᱥᱚᱫ ᱨᱟᱹᱰᱤ ᱠᱟᱫᱟ ᱟᱫᱚ ᱚᱱᱠᱟᱱ ᱦᱚᱲ ᱠᱚᱜᱮ ᱠᱚ ᱨᱚᱦᱚᱭᱫᱟ᱾
ᱟᱨ ᱟᱞᱮᱭᱟᱜ ᱠᱚᱫᱚ ᱦᱟᱸᱜ ᱛᱟᱭᱚᱢ ᱧᱚᱜ ᱜᱮ ᱠᱟᱹᱡ᱾
ᱚᱸᱻ
ᱦᱮᱸ ᱦᱮᱸ
ᱢᱟᱱᱮ ᱠᱷᱮᱛ ᱠᱚᱫᱚ ᱢᱟᱱᱮ ᱯᱩᱨᱟᱹ ᱜᱮ ᱫᱟᱜ ᱠᱟᱱ ᱛᱟᱯᱮᱭᱟ ᱥᱮ ᱟᱹᱣᱨᱤ ᱫᱟᱜᱚᱜᱼᱟ?
ᱦᱮᱸ ᱫᱟᱜ ᱫᱚ ᱫᱟᱜ ᱟᱠᱟᱱᱟ ᱵᱷᱟᱜᱤ ᱜᱮ ᱟᱫᱚ ᱦᱱᱟᱜ, ᱱᱤᱛᱚᱜ ᱚᱱᱟ ᱜᱟᱹᱰᱤ ᱧᱟᱢ ᱠᱟᱹᱡ ᱢᱩᱥᱠᱤᱞᱚᱜ ᱠᱟᱱᱟ ᱦᱮᱸ᱾
ᱟᱪᱪᱷᱟ ᱟᱪᱪᱷᱟ
ᱢᱟᱱᱮ ᱜᱟᱹᱰᱤ ᱠᱚ ᱦᱟᱸᱜ ᱟᱫᱚ ᱦᱟᱱᱮ ᱡᱚᱛᱚ ᱜᱮ ᱠᱚ ᱥᱤ ᱦᱚᱪᱚᱭᱮᱫᱟ ᱥᱮ ᱱᱤᱭᱟᱹ ᱴᱟᱭᱤᱢ ᱨᱮᱜᱮ ᱟᱫᱚ ᱞᱟᱹᱭ ᱦᱩᱭ ᱞᱮᱱᱟ ᱡᱮ ᱜᱟᱹᱰᱤ ᱱᱟᱜ ᱟᱹᱜᱩ ᱜᱟᱹᱰᱤ ᱟᱹᱣᱨᱤ ᱟᱹᱜᱩᱭᱟᱭ ᱱᱟᱜ ᱛᱤᱥᱮ ᱟᱹᱜᱩᱭᱟ᱾
ᱛᱚᱞᱮ ᱠᱷᱟᱱ ᱥᱚᱠᱛᱮ ᱤᱭᱟᱹ ᱦᱩᱭᱩᱜᱼᱟ ᱱᱟᱜ ᱱᱮᱛᱟᱨ ᱜᱟᱹᱰᱤ ᱧᱟᱢ ᱟᱹᱰᱤ ᱢᱩᱥᱠᱤᱞ ᱜᱮ ᱵᱩᱡᱷᱟᱹᱜ ᱠᱟᱱᱟ᱾
ᱦᱮᱸ ᱱᱤᱛᱚᱜ ᱫᱚ ᱜᱟᱹᱲᱤ ᱦᱚᱸ ᱢᱤᱫ ᱫᱷᱟᱣ ᱨᱮ ᱪᱟᱥ ᱡᱚᱛᱚ ᱦᱚᱲ ᱠᱚ ᱟᱹᱬᱜᱩᱜ ᱠᱟᱱᱟ ᱥᱮ, ᱱᱚᱜᱚᱭ ᱱᱤᱛᱚᱜ ᱜᱮ ᱴᱟᱴᱠᱟ ᱜᱮ ᱚᱱᱮ ᱫᱟᱜ ᱠᱚᱦᱚᱸ ᱦᱩᱭ ᱜᱚᱫ ᱠᱟᱱᱟ᱾ ᱡᱷᱚᱛᱚ ᱦᱚᱲ ᱢᱤᱫ ᱥᱟᱶᱛᱮ ᱪᱟᱥ ᱠᱚ ᱟᱬᱜᱚ ᱞᱮᱱᱠᱷᱟᱱ ᱟᱫᱚ ᱚᱱᱠᱟ ᱜᱟᱹᱲᱤ ᱫᱚ ᱠᱟᱹᱴᱤᱡ ᱤᱭᱟᱹᱜ ᱜᱮᱭᱟ ᱟᱨᱠᱤ᱾
ᱚᱱᱮ ᱡᱮᱚᱱ ᱞᱟᱦᱟ ᱫᱚ ᱱᱟᱜ ᱟᱵᱚ ᱱᱟᱦᱮᱞ ᱠᱚᱛᱮ ᱵᱚᱱ ᱞᱚᱥᱚᱫ ᱵᱟᱲᱟᱭᱮ-ᱟ ᱤᱱᱟᱹ ᱠᱷᱟᱱ ᱩᱱ ᱡᱚᱠᱷᱚᱡ ᱫᱚ ᱱᱤᱡᱮᱨᱮ ᱰᱟᱝᱨᱟ ᱠᱚᱦᱚᱸ ᱠᱚ ᱛᱟᱦᱮᱸ ᱠᱟᱱᱟ, ᱥᱮ ᱟᱫᱚ ᱟᱹᱵᱤᱱ ᱛᱤᱨᱵᱤᱱ ᱢᱚᱱᱮ ᱠᱮᱫᱟ ᱤᱫᱤ ᱠᱮᱫᱟ ᱵᱤᱱ ᱟᱨ ᱥᱤ ᱵᱟᱲᱟ ᱦᱚᱴᱚ ᱠᱟᱫᱟᱵᱤᱱ ᱵᱮᱥ᱾
ᱟᱫᱚ ᱟᱵᱤᱱ ᱱᱤ ᱛᱚᱜ ᱫᱚ ᱚᱱᱠᱟ ᱫᱚ ᱵᱟᱝ ᱛᱚ ᱡᱚᱛᱚ ᱦᱚᱲ ᱜᱮ ᱟᱱᱮ ᱱᱟᱦᱮᱞ ᱫᱚ ᱩᱱᱟᱹᱜ ᱵᱟᱠᱚ ᱵᱮᱵᱚᱦᱟᱨ ᱫᱟ᱾ ᱠᱚᱢ ᱵᱮᱥᱤ ᱢᱮᱥᱤᱱ ᱜᱮ ᱜᱟᱰᱤ ᱜᱮ᱾
ᱱᱤᱛᱚᱜ ᱢᱟᱱᱮ ᱟᱹᱰᱤ ᱤᱭᱟᱹᱭᱱᱟᱥᱮ ᱱᱤᱛᱚᱜ ᱚᱱᱟ ᱚᱠᱚᱭ ᱦᱚᱸ ᱵᱟᱝᱠᱚ ᱵᱮᱵᱚᱦᱟᱨ ᱵᱟᱲᱟᱭᱮᱫᱟ ᱱᱟᱦᱮᱞ ᱠᱚ ᱫᱚ ᱢᱟᱱᱮ, ᱟᱛᱩ ᱨᱮ ᱢᱮᱱᱟᱜ ᱫᱚ ᱢᱮᱱᱟᱜ ᱜᱮᱭᱟ ᱱᱟᱜ ᱢᱤᱫᱴᱟᱝ ᱵᱟᱨᱭᱟ ᱱᱟᱦᱮᱞ ᱱᱤᱥᱪᱟᱹᱭ ᱡᱟᱹᱥᱛᱤ ᱜᱮ ᱯᱟᱸᱪ ᱪᱷᱚᱴᱤ ᱜᱟᱱ ᱢᱮᱱᱟᱜ ᱜᱮᱭᱟ᱾ ᱟᱫᱚ ᱩᱱᱤ ᱦᱚᱸ ᱟᱠᱚᱣᱟᱜ ᱱᱤᱡᱮᱨᱟᱜ ᱵᱟᱹᱫᱠᱚ ᱥᱤᱭ ᱫᱟ ᱥᱮ᱾
ᱦᱩᱸ ᱟᱪᱪᱷᱟ ᱟᱫᱚ ᱟᱨ ᱟᱞᱮ ᱥᱮᱫ ᱫᱚ ᱚ ᱟᱪᱪᱷᱟ ᱢᱟ ᱞᱟᱹᱭᱢᱮ ᱞᱟᱹᱭᱢᱮ᱾
ᱢᱟᱱᱮ ᱱᱤᱡᱮᱨᱟᱜ ᱵᱟᱹᱫ ᱠᱩᱥᱤᱭ ᱫᱟ ᱛᱚ ᱟᱨ ᱢᱟᱱᱮ ᱟᱜᱩ ᱦᱚᱸᱚ ᱱᱟᱜ ᱟᱹᱨᱤ ᱠᱚ ᱟᱹᱜᱩᱭᱟ ᱟᱫᱚ ᱩᱱᱠᱩ ᱠᱚᱦᱚᱸ ᱟᱫᱚ ᱡᱩᱫᱤ ᱱᱟᱜ ᱢᱚᱱᱮ ᱦᱩᱭᱩᱜ ᱠᱟᱱᱟ ᱜᱟᱹᱰᱤ ᱠᱚᱦᱚᱸ ᱡᱩᱫᱤ ᱵᱟᱝ ᱧᱟᱢᱚᱜ ᱜᱮᱭᱟ ᱴᱷᱤᱠ ᱴᱟᱭᱤᱢ ᱨᱮ ᱧᱟᱢᱦᱟᱸ ᱡᱩᱫᱤ ᱯᱚᱨᱮᱛᱮ ᱵᱟᱝ ᱜᱟᱱ ᱟ ᱥᱮ᱾
ᱴᱟᱭᱤᱢ ᱨᱮᱜᱮ ᱞᱚᱥᱚᱫ ᱦᱩᱭᱩᱜᱼᱟ, ᱟᱫᱚ ᱡᱩᱫᱤ ᱵᱟᱝ ᱧᱟᱢᱚᱜ ᱜᱮᱭᱟ ᱛᱟᱦᱚᱞᱮ ᱱᱟᱦᱮᱞ ᱠᱚᱜᱮ ᱦᱟᱜ ᱞᱟᱹᱭᱟ ᱠᱚ ᱦᱩᱭᱩᱜᱼᱟ᱾ ᱥᱤ ᱵᱟᱲᱟ ᱦᱚᱪᱩᱜ
ᱟᱪᱪᱷᱟ ᱟᱯᱮ ᱥᱮᱫ ᱫᱚ ᱱᱟᱦᱮᱞ ᱠᱚᱫᱚ ᱢᱮᱱᱟᱜ ᱵᱟᱲᱟᱜ ᱜᱮᱭᱟ ᱢᱤᱫ ᱵᱟᱨ ᱫᱚ?
ᱦᱮᱸ ᱢᱤᱫ ᱵᱟᱨ ᱫᱚ ᱦᱟᱜ ᱢᱮᱱᱟᱜ ᱵᱟᱲᱟᱜ ᱜᱮᱭᱟ᱾
ᱚᱸ ᱟᱞᱮ ᱥᱮᱫ ᱫᱚ ᱱᱟᱦᱮᱞ ᱫᱚ ᱚᱱᱠᱟ ᱫᱚ ᱵᱟᱝ ᱧᱟᱢᱚᱜᱼᱟ ᱱᱮᱛᱟᱨ ᱫᱚ ᱟᱨᱠᱤ ᱢᱟᱱᱮ ᱵᱟᱹᱱᱩᱜ ᱞᱮᱠᱟᱜᱮ᱾
ᱟᱪᱪᱷᱟ ᱟᱪᱪᱷᱟ᱾
ᱡᱷᱚᱛᱚ ᱜᱮ ᱜᱟᱹᱲᱤ ᱵᱷᱚᱨᱥᱟ ᱨᱮᱜᱮ, ᱟᱫᱚ ᱟᱞᱮ ᱥᱮᱫ ᱫᱚ ᱜᱟᱹᱲᱤ ᱠᱚᱦᱚᱸ ᱥᱟᱸᱜᱮ ᱧᱚᱜ ᱜᱮᱭᱟ, ᱟᱞᱮ ᱡᱮᱢᱚᱱ ᱟᱹᱛᱳ ᱠᱚᱨᱮ ᱜᱮ ᱵᱟᱨᱭᱟ ᱯᱮᱭᱟ ᱦᱚᱲᱟᱜ ᱢᱮᱱᱟᱜ ᱛᱟᱠᱚᱣᱟ, ᱟᱫᱚ ᱚᱱᱠᱟ ᱫᱚ ᱮᱴᱠᱮᱴᱚᱬᱮ ᱨᱮᱫᱚ ᱵᱟᱞᱮ ᱯᱟᱲᱟᱜᱼᱟ ᱟᱨᱠᱤ, ᱵᱟᱹᱫᱥᱤ ᱠᱷᱮᱛᱨᱚ ᱨᱮᱫᱚ᱾
ᱢᱟᱱᱮ ᱟᱞᱮ ᱱᱤᱛᱚᱜ ᱫᱚ ᱜᱟᱹᱰᱤ ᱫᱚ ᱞᱟᱹᱭ ᱞᱮᱠᱷᱟᱱ ᱱᱟᱜ ᱵᱟᱨᱭᱟ ᱜᱮ ᱢᱮᱱᱟᱜ-ᱟ ᱴᱠᱴᱟᱨ ᱜᱟᱹᱰᱤ ᱫᱚ, ᱟᱞᱮ ᱟᱹᱛᱩ ᱫᱚ ᱠᱟᱹᱡ ᱢᱟᱱᱮ ᱢᱟ ᱨᱟᱝ ᱜᱮᱭᱟ ᱟᱹᱛᱩ ᱴᱟᱜ ᱦᱮᱸ᱾
ᱟᱪᱪᱷᱟ ᱟᱪᱪᱷᱟ᱾
ᱦᱮᱸ ᱢᱟᱨᱟᱝ ᱟᱹᱛᱳ ᱠᱟᱱᱟ ᱥᱮ ᱟᱫᱚ ᱢᱟᱱᱮ ᱩᱱᱟᱹᱜ ᱦᱚᱲᱟᱜ ᱵᱟᱹᱫ ᱢᱮᱱᱟᱜᱼᱟ ᱩᱱᱟᱹᱜ ᱦᱚᱲᱟᱜ ᱚᱱᱮ ᱥᱤᱭ ᱛᱟᱢᱟᱭ ᱟᱫᱚ ᱛᱤᱥ ᱟᱱᱮ ᱚᱠᱟᱥᱮᱫ ᱮ ᱥᱤᱭᱟ ᱚᱱᱟ ᱥᱩᱨ ᱠᱚᱨᱮ ᱟᱨᱚ ᱥᱤᱭᱮᱫ ᱛᱟᱠᱚᱟᱭ ᱦᱟᱜ ᱩᱱᱠᱩ ᱵᱟᱭ ᱯᱩᱨᱟᱹ ᱛᱠᱚ ᱞᱮᱠᱷᱟᱱ ᱚᱱᱛᱮᱦ ᱵᱟᱭ ᱟᱜᱩᱭᱟ
ᱛᱟᱞᱟᱵ ᱟᱯᱮ ᱥᱮᱫ ᱫᱚ ᱪᱮᱫᱠᱟ ᱪᱟᱥ ᱦᱩᱭᱩᱜᱼᱟ ᱢᱟᱱᱮ ᱢᱤᱫ ᱫᱷᱟᱣ ᱜᱮᱯᱮ ᱪᱟᱥᱟ ᱥᱮ ᱵᱟᱨ ᱫᱷᱟᱣ ᱯᱮ ᱪᱟᱥᱟ ᱡᱮᱢᱚᱱ ᱱᱚᱜᱼᱚᱭ ᱫᱷᱚᱨᱚᱢ ᱫᱤᱱ ᱠᱚ ᱪᱟᱥᱟ ᱟᱨ ᱦᱚᱸᱜᱼᱚᱭ ᱡᱟᱹᱯᱩᱫ ᱯᱮ ᱚᱠᱟ ᱯᱮ ᱪᱟᱥᱟ ᱟᱯᱮ ᱫᱚ
ᱦᱮᱸ ᱟᱞᱮ ᱥᱮᱫ ᱫᱚ ᱱᱚᱜᱼᱚᱭ ᱪᱟᱥ ᱠᱚᱫᱚ ᱱᱟᱜ ᱢᱤᱫ ᱡᱟᱭᱜᱟ ᱜᱮ ᱦᱩᱭᱩᱜᱼᱟ ᱱᱚᱜᱼᱚᱭ ᱥᱮᱨᱢᱟ ᱡᱟᱹᱲᱤ ᱫᱟᱜ ᱛᱤᱱᱟ ᱟᱫᱚ ᱦᱮᱸ ᱱᱤᱭᱟᱹ ᱛᱮᱜᱮ ᱢᱟᱹᱭᱰᱤ ᱫᱟᱜ ᱛᱮᱜᱮ ᱪᱟᱥ ᱠᱚᱫᱚ ᱦᱩᱭᱩᱜᱼᱟ ᱚᱱᱠᱟ ᱫᱚ ᱦᱜ ᱵᱟᱞᱮ ᱪᱟᱥ ᱜᱮᱭᱟ ᱡᱮᱢᱚᱱ ᱥᱤᱛᱩᱝ ᱫᱤᱱ ᱟᱫᱚ ᱦᱜ ᱠᱤᱪᱷᱩ ᱦᱚᱲ ᱠᱚ ᱪᱟᱥ ᱜᱮᱭᱟ ᱡᱟᱦᱟᱸᱭ ᱠᱚ ᱟ ᱫᱚ ᱢᱤᱱᱤ ᱠᱚ ᱢᱮᱱᱟᱜ ᱛᱟᱠᱚᱣᱟ ᱦᱮᱸ ᱵᱟᱲᱜᱮ ᱠᱚᱨᱮ ᱛᱚ ᱚᱱᱟ ᱵᱟᱹᱫᱽ ᱠᱚᱦᱚᱸ ᱥᱩᱨ ᱜᱮᱛᱟ ᱠᱚᱣᱟ ᱟᱫᱚ ᱩᱱᱠᱩ ᱜᱮ ᱵᱟᱹᱫᱽ ᱠᱚ ᱠᱚᱨᱮ ᱤᱭᱟᱹ ᱠᱚ ᱪᱟᱥ ᱵᱟᱲᱟᱭ ᱜᱮᱭᱟ ᱱᱚᱜ-ᱚᱭ ᱡᱮᱢᱚᱱ ᱵᱟᱫᱟᱢ ᱠᱚ ᱦᱮᱸ ᱵᱟᱲᱮ ᱠᱚᱨᱮ ᱟᱱᱟ ᱟᱱᱟᱡᱽ ᱠᱚ ᱨᱚᱦᱚᱭ ᱵᱟᱲᱟᱭᱟ
ᱚ
ᱟᱯᱮ ᱚᱱ ᱛᱮ ᱪᱟᱥ ᱠᱚᱫᱚ ᱚᱱᱠᱟ ᱦᱩᱭᱩᱜ ᱜᱮᱭᱟ ᱵᱟᱨᱚ ᱢᱟᱥ ᱜᱮ ᱵᱟᱝ
ᱦᱮᱸ ᱪᱟᱥ ᱠᱚᱫᱚ ᱦᱩᱭᱩᱜ ᱜᱮᱭᱟ ᱡᱮᱢᱚᱱ ᱦᱩᱲᱳ ᱫᱚ ᱵᱟᱨ ᱥᱤᱡᱤᱱ ᱞᱮ ᱪᱟᱥᱟ ᱛᱟᱨᱯᱚᱨᱮ ᱟᱨ ᱱᱚᱜᱼᱚᱭ ᱡᱟᱦᱟᱸ ᱩᱛᱩ ᱟᱱᱟᱡ ᱠᱚ ᱢᱮᱱᱟᱜᱼᱟ ᱱᱚᱣᱟ ᱠᱚ ᱟᱨ ᱠᱤ ᱢᱟᱱᱮ ᱦᱩᱭᱩᱜ ᱜᱮᱭᱟ ᱵᱟᱨᱚ ᱢᱟᱥ ᱜᱮ ᱡᱮᱢᱚᱱ ᱥᱤᱡᱤᱱ ᱨᱮ ᱡᱟᱦᱟᱸᱮ ᱞᱮᱠᱟ ᱥᱚᱵᱽᱡᱤ ᱠᱚ ᱦᱩᱭᱩᱜᱼᱟ ᱤᱱᱠᱟᱹ ᱟᱨᱠᱤ ᱡᱚᱛᱚ ᱜᱮ ᱢᱟᱱᱮ ᱩᱛᱩ ᱠᱚᱫᱚ ᱡᱚᱛᱚ ᱜᱮ ᱦᱩᱭᱩᱜ ᱜᱮᱭᱟ
ᱦᱮᱸ ᱦᱮᱸ ᱦᱮᱸ
ᱦᱮᱸ ᱛᱟᱦᱚᱞᱮ ᱟᱯᱮ ᱫᱚ ᱩᱛᱩ ᱠᱚᱫᱚ ᱛᱟᱦᱚᱞᱮ ᱚᱠᱟᱨᱮ ᱵᱟᱡᱟᱨ ᱠᱷᱚᱱ ᱯᱮ ᱠᱤᱨᱤᱧᱟ ᱛᱚ
ᱦᱮᱸ ᱟᱞᱮ ᱯᱨᱟᱭ ᱧᱚᱜ ᱜᱮ ᱵᱟᱡᱟᱨ ᱠᱷᱚᱱᱟᱜ ᱜᱮᱞᱮ ᱠᱤᱨᱤᱧᱟ ᱩᱛᱩ ᱠᱚ ᱡᱟ ᱥᱚᱵᱽᱡᱤ ᱠᱚ ᱦᱮᱸ ᱢᱟᱱᱮ ᱚᱲᱟᱜ ᱠᱚᱨᱮ ᱛ ᱚᱱᱠᱟ ᱨᱚᱦᱚᱭ ᱫᱚ ᱨᱚᱦᱚᱭ ᱵᱟᱲᱟ ᱦᱩᱭ ᱟᱠ ᱜᱮᱭᱟᱜ ᱩᱱᱟᱹᱜ ᱡᱟᱹᱥᱛᱤ ᱵᱟᱝᱼᱟ ᱦᱩᱰᱤᱧ ᱧᱚᱜ ᱵᱟᱲ ᱜᱮᱭᱟ ᱛᱚ ᱮᱭ ᱠᱩᱸᱫᱽᱨᱤ ᱠᱚ ᱡᱷᱟᱹᱞᱤ ᱦᱩᱭ ᱟᱠᱟᱱᱟ ᱛᱟᱯᱚᱨᱮ ᱱᱚᱜᱼᱚᱭᱜ ᱵᱮᱸᱜᱟᱲ ᱫᱷᱟᱨᱟ ᱠᱚ ᱵᱟᱨᱭᱟ ᱜᱟᱱ ᱜᱮ ᱦᱩᱭ ᱠᱟᱱᱟ ᱱᱤᱭᱟᱹ ᱠᱚ ᱜᱮ ᱱᱤᱭᱟᱹ ᱠᱚ ᱱᱤᱭᱟᱹ ᱫᱤᱱ ᱫᱚ ᱦᱟᱸᱜ ᱵᱟᱝ ᱦᱩᱭᱩᱜᱼᱟ ᱥᱮ ᱵᱮᱸᱜᱟᱲ ᱫᱚ ᱵᱟᱨᱭᱟ ᱫᱟᱨᱮ ᱨᱮ ᱛᱤᱱᱟᱹᱜ ᱦᱩᱭᱩᱜᱼᱟ ᱟᱮᱪᱷᱟ ᱵᱟᱨᱮ ᱡᱟᱹᱥᱛᱤ ᱫᱚ ᱦᱜ ᱦᱟᱴ ᱵᱟᱡᱟᱨ ᱠᱷᱚᱱᱟᱜ ᱜᱮ ᱠᱤᱨᱤᱧ ᱟᱹᱜᱩᱭ ᱦᱩᱭᱩᱜᱼᱟ
ᱚ
ᱛᱟᱦᱚᱞᱮ ᱟᱯᱮ ᱫᱚ ᱱᱟᱜ ᱚᱱᱠᱟ ᱩ ᱠᱚ ᱥᱚᱵᱡᱤ ᱠᱚᱫᱚᱱᱟᱜ ᱵᱟᱝ ᱚᱜᱚᱜ ᱠᱟᱱᱟ ᱦᱟᱸᱜᱟᱱᱮᱧ ᱧᱟᱢᱮᱫ ᱯᱮ ᱵᱟᱲᱮ ᱠᱚᱨᱮᱜ ᱧᱟᱢᱮᱫᱟ
ᱦᱮᱸ ᱩᱛᱩ ᱠᱚᱫᱚ ᱚᱱᱠᱟ ᱤᱭᱟᱹ ᱫᱚ ᱧᱟᱢ ᱜᱮᱭᱟᱞᱮ ᱤᱭᱟᱹ ᱠᱚᱫᱚ ᱥᱚᱵᱽᱡᱤ ᱠᱚᱫᱚ ᱟᱨ ᱚᱱᱠᱟ ᱢᱟᱱᱮ ᱠᱤᱨᱤᱧ ᱦᱚᱸ ᱩᱱᱟᱹᱜ ᱟᱨᱠᱤ ᱫᱚᱢᱮ ᱫᱚ ᱫᱟᱢ ᱫᱚ ᱵᱟᱞᱮ ᱧᱟᱢᱟ ᱚᱱᱠᱟ ᱠᱚᱢ ᱠᱚᱢ ᱛᱮᱜᱮ ᱟᱨ ᱵᱮᱥᱤᱨ ᱵᱷᱟᱜᱽ ᱜᱮᱞ ᱞᱮ ᱧᱟᱢᱟ ᱚᱱᱟ ᱵᱟᱲᱜᱮ ᱠᱚᱨᱮ ᱠ ᱛᱟᱦᱟᱱᱤ ᱞᱮ ᱛᱟᱦᱮᱱᱟ ᱟᱨ ᱵᱟᱝᱠᱷᱟᱱ ᱪᱟᱥ ᱠᱚ ᱠᱚ ᱱᱤᱡᱮᱨ ᱦᱚᱸ ᱛᱟᱦᱮᱱ ᱤᱱᱟᱹ ᱠᱚ ᱛᱮ ᱪᱟᱞᱟᱜᱼᱟ ᱟᱫᱚ ᱚᱱᱟ ᱤᱭᱟᱹ ᱠᱚᱫᱚᱤᱨ ᱢᱚᱥᱞᱟ ᱠᱚᱫᱚ ᱠᱤᱨᱤᱧ ᱫᱚ ᱦᱩᱭᱩᱜ ᱛᱟᱞᱮ ᱜᱮᱭᱟ ᱚᱱᱱᱟᱜ ᱡᱟᱦᱟᱸ ᱨᱚᱦᱚᱲ ᱡᱤᱱᱤᱥ ᱩᱛᱩ ᱠᱚ ᱚᱱᱟ ᱠᱚᱫᱚ ᱠᱤᱨᱤᱧ ᱦᱩᱭᱩᱜ ᱛᱟᱞᱮᱭᱟ ᱟᱨᱠᱤ ᱛᱟᱦᱞᱮ ᱟᱯᱮ ᱥᱮᱫ ᱵᱤᱨ ᱠᱚ ᱢᱮᱱᱟᱜ ᱜᱮᱭᱟ ᱥᱮ ᱵᱟᱝ
ᱦᱮᱸ ᱵᱤᱨ ᱫᱚ ᱢᱮᱱᱟᱜ ᱜᱚᱝᱠᱮ
ᱟᱪᱷᱟ ᱟᱪᱷᱟ ᱛᱟᱦᱚᱞᱮ ᱯᱴᱠᱟᱹ ᱠᱚ ᱚᱢᱚᱱᱚᱜ ᱠᱟᱱᱟ ᱥᱮ ᱵᱟᱝ ᱯᱷᱩᱴᱠᱟᱹ
ᱯᱩᱴᱠᱟᱹ ᱠᱚ ᱚᱢᱚᱱᱚᱜ ᱠᱟᱱ ᱜᱮᱭᱟ ᱮᱢᱚᱱ ᱫᱚ ᱟᱞ ᱱᱛᱮ ᱦᱮᱸ ᱵᱤᱨ ᱫᱚ ᱢᱮᱱᱟᱜ ᱜᱮᱭᱟ ᱢᱟᱨᱟᱝ ᱜᱮᱭᱟ ᱟᱫᱚ ᱢᱮᱱᱠᱷᱟᱱ ᱟᱞᱮ ᱱᱚᱣᱟ ᱵᱤᱨ ᱥᱩᱨ ᱨᱮ ᱢᱟᱱᱮ ᱟᱹᱰᱤ ᱜᱟᱱ ᱟᱹᱛᱩᱳ ᱠᱚ ᱢᱮᱱᱟᱜᱼᱟ ᱦᱮᱸ ᱮᱭ ᱯᱟᱸᱪ ᱪᱷᱚ ᱥᱟᱛᱴᱤ ᱜᱟᱱ ᱢᱮᱱᱟᱜᱼᱟ ᱟᱫᱚ ᱥᱟᱱᱟᱢ ᱜᱮ ᱚᱱᱟ ᱵᱤᱨ ᱨᱮᱠᱚ ᱥᱮᱱᱚᱜᱼᱟ ᱯᱩᱴᱠᱟᱹ ᱦᱩᱭᱮᱱ ᱛᱟᱢ ᱩᱫ ᱦᱩᱭᱮᱱ ᱛᱟᱢ ᱟᱫᱚ ᱱᱚᱣᱟ ᱦᱚᱸ ᱥᱤᱡᱤᱱ ᱡᱤ ᱩᱰᱩᱠᱚᱜᱼᱟ ᱛᱚ ᱫᱤᱱᱟᱹᱢ ᱫᱚ ᱦᱟᱸᱜ ᱵᱟᱝ ᱩᱰᱩᱠᱚᱜ ᱠᱟᱱᱟ ᱟᱫᱚ ᱦᱟᱸᱜ ᱦᱚᱲ ᱦᱚᱸ ᱢᱟᱱᱮ ᱡᱟᱦᱟᱸᱭ ᱠᱚ ᱯᱩᱴᱠᱟᱹ ᱠᱚ ᱡᱚᱢ ᱥᱟᱱᱟ ᱠᱚᱣᱟ ᱛᱚ ᱟᱹᱰᱤ ᱡᱳᱨ ᱩᱱᱠᱩ ᱫᱚ ᱢᱟᱱᱮ ᱥᱮᱱᱚᱜ ᱠᱟᱱ ᱜᱮᱭᱟᱠᱚ ᱞᱟᱦᱟ ᱠᱚᱨᱮᱜ ᱜᱮ ᱫᱚᱢᱮ ᱡᱳᱨ ᱟᱫᱚ ᱥᱮᱱ ᱞᱮᱱᱠᱷᱟᱱ ᱯᱩᱲᱠᱟᱹ ᱠᱚᱦᱚᱸ ᱟᱫᱚ ᱡᱚᱛᱚ ᱠᱚ ᱦᱟᱞᱟᱝ ᱦᱚᱪᱚ ᱠᱚᱣᱟ ᱟᱫᱚ ᱡᱟᱦᱟᱸ ᱯᱚᱨᱮ ᱛᱮᱵᱤᱱ ᱥᱮᱱᱚᱜᱼᱟ ᱟᱫᱚ ᱵᱟᱝᱵᱤᱱ ᱧᱟᱢ ᱠᱚᱣᱟ ᱢᱟᱱᱮ ᱡᱚᱢ ᱥᱟᱱᱟ ᱵᱤᱱ ᱠᱷᱟᱱ ᱢᱚᱴᱟᱢᱩᱴᱤ ᱞᱟᱦᱟᱨᱮ ᱥᱮᱱ ᱦᱩᱭᱩᱜ ᱛᱟᱵᱤᱱᱟ
ᱟᱪᱷᱟᱻ ᱟᱪᱷᱟᱻ ᱟᱪᱷᱟᱻ᱾
ᱦᱮᱸ᱾
ᱢᱟᱱᱮ ᱚᱱᱠᱟ ᱤᱭᱟᱹ ᱞᱮᱠᱟ ᱫᱚ ᱵᱟᱹᱵᱤᱱ ᱧᱟᱢ ᱠᱚᱣᱟ ᱟᱨᱠᱤ ᱢᱟᱱᱮ ᱦᱟᱞᱟᱝ ᱪᱟᱵᱟ ᱜᱚᱫ ᱠᱚᱣᱟ ᱠᱚ᱾
ᱦᱮᱸ ᱚᱱᱠᱟ ᱡᱫᱤ ᱢᱚᱱᱮᱭᱟ ᱦᱮ ᱪᱟᱣ ᱞᱮ ᱠᱷᱟᱱ ᱧᱟᱢ ᱜᱚᱫᱚᱜ ᱠᱷᱟᱱ ᱚᱱᱠᱟ ᱫᱚ ᱵᱟᱝᱼᱟ, ᱢᱟᱱᱮ ᱥᱮᱛᱟᱜ ᱨᱮᱜᱮ ᱡᱟ ᱧᱟᱢ ᱜᱚᱫ ᱠᱤᱫᱟ ᱚᱱᱟ ᱦᱚᱸ ᱵᱟᱝ ᱵᱤᱱ ᱧᱟᱢ ᱠᱚᱣᱟ᱾ ᱢᱟᱱᱮ ᱯᱩᱴᱠᱟᱹ ᱛᱮᱦᱚᱸ ᱟᱠᱟᱞ ᱜᱮᱭᱟᱞᱮ ᱩᱱᱠᱟᱹ,
ᱚᱸᱻ᱾
ᱦᱮᱸ ᱵᱤᱨ ᱫᱤᱥᱚᱢ ᱦᱚᱲ ᱜᱮ
ᱞᱟᱹᱭ ᱫᱟᱞᱤᱧ ᱛᱟᱦᱚᱞᱮ ᱢᱟᱱᱮ ᱚᱱᱮ ᱳᱫᱽ ᱠᱚ ᱪᱮᱫᱟ ᱟᱯᱮᱥᱟ ᱳᱢᱳᱱᱚᱜᱼᱟ ᱳᱫᱽ ᱠᱚ? ᱢᱟᱱᱮ ᱯᱮ ᱟᱹᱠᱷᱨᱤᱧ ᱜᱮᱭᱟ ᱥᱮ ᱵᱟᱝ? ᱳᱫᱽ ᱠᱚᱯᱮ ᱟᱠᱷᱨᱤᱧ ᱜᱮᱭᱟ ᱥᱮ ᱵᱟᱝ?
ᱦᱮᱸ ᱟᱠᱷᱨᱤᱧ ᱫᱚ ᱵᱚᱞᱛᱮ ᱚᱱᱮ ᱦᱟᱸᱜ ᱢᱚᱴᱟ ᱳᱫᱽ ᱵᱤᱱ ᱟᱸᱡᱚᱢ ᱵᱟᱲᱟ ᱠᱟᱜ ᱜᱮᱭᱟ?
ᱦᱮᱸᱻ ᱦᱮᱸᱻ ᱟᱡᱚᱢ᱾
ᱢᱚᱴᱟ ᱩᱫᱽ ᱫᱚ ᱢᱟᱱᱮ ᱟᱹᱰᱤᱪᱟᱹ ᱵᱩᱡᱟᱹᱜ ᱜᱮᱭᱟ ᱢᱟᱱᱮ ᱟᱲᱤ ᱥᱤᱵᱤᱞᱟ ᱟᱨ ᱫᱤᱠᱩ ᱠᱚᱦᱚᱸ ᱫᱚᱢᱮ ᱠᱚ ᱠᱩᱥᱤᱭᱟᱜᱼᱟ᱾ ᱚᱱᱟ ᱫᱚ ᱟᱫᱚ ᱚᱱᱟ ᱫᱚ ᱚᱱᱟ ᱫᱚ ᱦᱟᱸᱜ ᱩᱰᱩᱠᱚᱜᱼᱟ ᱚᱱᱠᱟ ᱢᱟᱱᱮ ᱢᱤᱫᱴᱟᱝ ᱡᱟᱭᱜᱟ ᱨᱮᱜᱮ ᱩᱰᱩᱠᱚᱜᱼᱟ ᱚᱱᱟ ᱫᱚ ᱢᱟᱱᱮ ᱱᱚᱣᱟ ᱥᱮᱨᱢᱟ ᱚᱠᱟ ᱡᱟᱭᱜᱟ ᱨᱮ ᱩᱰᱩᱠ ᱞᱮᱱᱟ ᱚᱠᱟ ᱫᱤᱱ ᱨᱮ ᱩᱰᱩᱠ ᱞᱮᱱᱟ, ᱚᱱᱟ ᱡᱟᱭᱜᱟ ᱨᱮ ᱚᱱᱟ ᱫᱤᱱ ᱨᱮᱜᱮ ᱩᱰᱩᱠ ᱠᱚᱜᱼᱟ, ᱟᱫᱚ ᱚᱱᱟ ᱫᱚ ᱫᱤᱱᱟᱹᱢ ᱫᱚ ᱦᱟᱸᱜ ᱵᱟᱝ ᱩᱰᱩᱠᱚᱜ ᱠᱟᱱᱟ ᱟᱫᱚ ᱚᱱᱟ ᱫᱚ ᱦᱟᱸᱜ ᱧᱟᱢ ᱦᱚᱸ ᱠᱚᱥᱴᱚ ᱧᱚᱜ ᱜᱮᱭᱟ ᱠᱟᱹᱡ, ᱟᱫᱚ ᱚᱱᱟ ᱠᱚ ᱧᱟᱢ ᱦᱮᱸ, ᱞᱟᱹᱭ ᱵᱤᱱ?
ᱱᱤᱛᱚᱜ ᱫᱚ ᱱᱮᱛᱟᱨ ᱥᱤᱡᱤᱱ ᱫᱚ ᱡᱟᱹᱱᱤᱡ ᱵᱟᱝ ᱩᱰᱩᱠᱚᱜᱼᱟ ᱟᱱᱟ ᱠᱚᱛᱚ?
ᱦᱮᱸ ᱱᱮᱛᱟᱨ ᱥᱤ- ᱫᱚ ᱱᱟᱜ ᱵᱟᱝ ᱩᱵᱩᱠᱜ ᱠᱟᱱᱟ ᱾ ᱦᱮᱸ ᱚᱱᱟ ᱫᱚ ᱩᱫᱽ ᱟᱵᱤᱱ ᱞᱟᱹᱭ ᱠᱮᱜ ᱫᱚ ᱩᱫᱽ ᱠᱟᱛᱷᱟᱹᱧ ᱞᱟᱹᱭᱟᱫ ᱵᱤᱱᱟ᱾ ᱦᱮᱸ ᱚᱱᱟ ᱫᱚ ᱦᱟᱸᱜ ᱫᱤᱱᱟᱢ ᱫᱚ ᱵᱟᱝ ᱩᱰᱩᱠᱜᱼᱟ ᱛᱚ, ᱟᱫᱚ ᱚᱱᱟ ᱡᱟᱦᱟᱸᱨᱮ ᱩᱰᱩᱠᱚᱜᱼᱟ ᱢᱟᱱᱮ ᱟᱹᱰᱤ ᱜᱟᱱ ᱰᱷᱮᱨ ᱩᱰᱩᱠᱚᱜᱼᱟ᱾ ᱯᱮᱨᱟᱭ ᱵᱟᱨ ᱯᱮ ᱵᱮᱜᱽ ᱜᱟᱱ ᱦᱩᱭ ᱜᱚᱫᱚᱜᱼᱟ᱾ ᱟᱫᱚ ᱚᱱᱟ ᱩᱫᱽ ᱟᱠᱷᱨᱤᱧ ᱵᱟᱲᱟ ᱫᱚ ᱟᱠᱷᱨᱤᱧ ᱦᱩᱭᱩᱜ ᱛᱟᱦᱮᱫ᱾ ᱢᱤᱫ ᱡᱚᱠᱷᱟ ᱟᱹᱞᱤᱧ ᱞᱤᱧ ᱧᱟᱢ ᱜᱚᱫ ᱞᱮᱫᱟ, ᱟᱫᱚ ᱢᱤᱫ ᱡᱚᱠᱷᱷᱟ ᱜᱮᱞᱤᱧ ᱧᱟᱢ ᱞᱮᱫᱟ᱾ ᱚᱱᱟ ᱩᱫᱽ ᱫᱟᱢ ᱜᱮᱭᱟ ᱳᱭ ᱥᱟᱛᱥᱚ ᱴᱟᱠᱟ ᱟᱴᱷᱥᱚ ᱴᱠᱟ ᱠᱤᱞᱳ ᱟᱞᱮᱥᱮᱫ ᱫᱚ ᱚᱱᱟ ᱢᱤᱫ ᱠᱤᱞᱳ ᱨᱮ᱾
ᱵᱟᱝ ᱚᱱᱟ ᱩᱫᱽ ᱫᱚ ᱢᱟᱱᱮ ᱟᱞᱮ ᱥᱮᱫ ᱫᱚ ᱠᱟᱹᱴᱤᱡ ᱚᱱᱟ ᱠᱚᱫᱚ ᱫᱟᱢ ᱜᱮᱭᱟ ᱚᱱᱠᱟ ᱦᱟᱡᱟᱨ ᱴᱟᱠᱟ ᱠᱮᱡᱤ ᱚᱱᱠᱟ ᱠᱚ ᱟᱹᱠᱷᱨᱤᱧᱟ᱾ ᱢᱟᱱᱮ ᱱᱚᱜᱼᱚᱭ ᱱᱤᱛᱚᱜ ᱡᱟᱦᱟᱸ ᱩᱫᱽ ᱤᱭᱟᱹ ᱯᱩᱴᱠᱟᱹ ᱠᱚ ᱟᱹᱠᱷᱨᱤᱧᱮᱫ ᱠᱚᱣᱟ, ᱯᱩᱴᱠᱟᱹ ᱜᱮ ᱡᱟᱹᱱᱤᱡ ᱛᱤᱱᱥᱚ ᱴᱟᱠᱟ ᱠᱮᱡᱤ ᱠᱟᱛᱮ ᱠᱚ ᱟᱹᱠᱷᱨᱤᱧᱮᱫ ᱠᱚᱣᱟ, ᱚᱱᱠᱟ ᱟᱨ ᱥᱤᱡᱤᱱ ᱨᱮ ᱚᱱᱟ ᱩᱫᱽ ᱫᱚ ᱠᱟᱹᱴᱤᱡ ᱚᱱᱠᱟ ᱦᱟᱡᱟᱨ ᱴᱟᱠᱟ ᱠᱮᱡᱤ᱾ ᱚᱱᱠᱟ ᱠᱚ ᱫᱟᱢᱟᱜ ᱜᱮ ᱟᱨᱠᱤ, ᱟᱞᱮ ᱥᱮᱫ ᱫᱚ ᱚᱱᱠᱟ ᱫᱚ ᱩᱫᱽ ᱠᱚᱫᱚ ᱵᱟᱝ ᱚᱢᱚᱱᱚᱜᱼᱟ ᱛᱚ, ᱵᱤᱨ ᱠᱚᱦᱚᱸ ᱟᱹᱰᱤ ᱯᱷᱟᱨᱟᱠ ᱨᱮ ᱢᱮᱱᱟᱜ ᱠᱟᱫᱟ ᱩᱫᱽ ᱠᱚᱦᱚᱸ ᱵᱟᱞᱮ ᱧᱟᱢᱟ ᱟᱫᱚ ᱡᱟ ᱠᱤᱨᱤᱧ ᱜᱮ, ᱵᱟᱡᱟᱨ ᱠᱷᱚᱱ ᱠᱤᱨᱤᱧ ᱠᱟᱛᱮ ᱜᱮᱞᱮ ᱡᱚᱢᱟ᱾
ᱦᱮᱸᱻ ᱦᱮᱸᱻ᱾
ᱦᱮᱸᱻ᱾
ᱟᱨ ᱱᱚᱜᱼᱚᱭ ᱱᱟ ᱱᱤᱛᱚᱜ ᱵᱤᱨ ᱠᱚᱨᱮᱫᱚ ᱤᱭᱟᱹ ᱩᱫᱽ ᱠᱚ ᱧᱟᱢᱚᱜ ᱠᱟᱱᱟ ᱦᱟᱸᱜ᱾ ᱟᱨ ᱱᱚᱜᱼᱚᱭ ᱪᱮᱫ ᱠᱚ ᱞᱟᱹᱭᱟ, ᱯᱟᱴᱠᱟ ᱩᱫᱽ ᱠᱚ, ᱡᱚᱢ ᱵᱟᱲᱟ ᱠᱟᱜ ᱵᱤᱱ?
ᱦᱮᱸᱻ ᱦᱮᱸᱻ ᱦᱮᱸᱻ᱾
ᱦᱮᱸᱻ ᱚᱱᱟ ᱠᱚ ᱧᱟᱢᱚᱜ ᱠᱟᱱᱟ᱾
ᱯᱟᱴᱠᱟ ᱩᱫᱽ ᱛᱚᱨᱢᱟᱱ ᱩᱫᱽ ᱠᱚ ᱵᱟᱝ?
ᱦᱮᱸᱻ ᱦᱮᱸᱻ ᱴᱷᱤᱠ᱾ ᱚᱱᱟ ᱩᱫᱽ ᱠᱚ ᱦᱟᱸᱜ ᱡᱚᱢ ᱵᱟᱲᱟ ᱠᱟᱜ ᱵᱮᱱ ᱛᱟᱦᱚᱞᱮ ᱜᱚᱢᱠᱮ ᱩᱫᱽ ᱠᱚ?
ᱦᱮᱸ ᱡᱚᱢ ᱫᱚᱞᱤᱧ ᱡᱚᱢ ᱵᱟᱲᱟ ᱠᱟᱜ ᱜᱮᱭᱟ ᱢᱟᱱᱮ ᱵᱤᱨ ᱫᱷᱟᱨᱮ ᱨᱮ ᱟᱨᱠᱤ ᱢᱮᱱᱟᱜ ᱠᱚᱣᱟ ᱚᱱᱠᱟᱱ ᱦᱚᱲ ᱠᱚ, ᱢᱟᱱᱮ ᱠᱚ ᱟᱹᱜᱩ ᱴᱚ ᱠᱟᱜ ᱜᱮᱭᱟ ᱟᱨᱠᱤ᱾
ᱟᱪᱪᱷᱟᱻ ᱟᱪᱪᱷᱟᱻ ᱦᱮᱸᱻ ᱦᱮᱸᱻ᱾
ᱟᱠᱚ ᱠᱚ ᱡᱚᱢ ᱵᱷᱟᱨᱛᱤ ᱞᱮᱱᱠᱷᱟᱱ, ᱟᱫᱚ ᱢᱤᱫ ᱵᱟᱨ ᱫᱚᱠᱚ ᱟᱹᱜᱩ ᱴᱚ ᱠᱟᱜ ᱜᱮᱭᱟ, ᱚᱱᱟ ᱠᱚᱜᱮ ᱡᱚᱢ ᱵᱟᱲᱟ ᱦᱩᱭ ᱠᱟᱱᱟ᱾ ᱟᱨᱠᱤ ᱵᱟᱝᱠᱷᱟᱱ ᱫᱚ ᱠᱤᱨᱤᱧ ᱵᱷᱚᱨᱥᱟ᱾ ᱡᱟᱦᱟᱸᱜ ᱜᱮ ᱟᱨ ᱫᱚᱢᱮ ᱦᱚᱸ ᱵᱟᱢ ᱠᱤᱨᱤᱧ ᱫᱟᱲᱮᱭᱟᱜᱼᱟ ᱫᱚᱢᱮ ᱠᱟᱛᱮ ᱠᱚ ᱫᱟᱢᱟᱜᱼᱟ᱾ ᱦᱳᱭ ᱚᱱᱠᱟ ᱠᱚᱢ ᱠᱚᱢ ᱠᱤᱨᱤᱧ ᱵᱟᱲᱟᱛᱮᱫ ᱡᱚᱢ ᱵᱟᱲᱟ ᱦᱩᱭ ᱠᱟᱱᱟ ᱟᱨᱠᱤ᱾
ᱦᱮᱸ
ᱡᱮ ᱱᱤᱡᱮᱛᱮᱢ ᱦᱟᱞᱟᱝ ᱠᱟᱛᱮ ᱟᱹᱜᱩ ᱠᱟᱛᱮᱢ ᱡᱚᱢᱟ᱾ ᱚᱱᱠᱟ ᱫᱚ ᱵᱟᱝ ᱦᱩᱭ ᱠᱟᱱᱟ ᱟᱨᱠᱤ᱾
ᱦᱮᱸ ᱜᱚᱝᱠᱮ ᱟᱨ ᱱᱚᱜᱼᱚᱭ, ᱱᱚᱜᱼᱚᱭ ᱟᱞᱮ ᱚᱱᱛᱮ ᱫᱚ ᱵᱤᱨ ᱠᱚᱨᱮ ᱤᱭᱟᱹ ᱠᱚ ᱧᱟᱢ ᱵᱟᱲᱟᱜ ᱜᱮᱭᱟ ᱱᱚᱜᱼᱚᱭ᱾ ᱦᱮᱸ ᱟᱲᱟᱜ ᱠᱚ ᱧᱟᱢᱚᱜᱼᱟ ᱛᱟᱯᱚᱨᱮ ᱱᱚᱜᱼᱚᱭ ᱠᱩᱸᱫᱽᱨᱤ ᱠᱚᱦᱚᱸ ᱧᱟᱢᱚᱜᱼᱟ ᱵᱤᱨ ᱠᱩᱸᱫᱽᱨᱤ ᱠᱚ᱾ ᱦᱮᱸ ᱜᱚᱢᱠᱮ ᱛᱟᱦᱮᱞᱮ ᱠᱩᱸᱫᱽᱨᱤ ᱠᱚᱵᱤᱱ ᱡᱚᱢ ᱟᱠᱟᱫᱟ ᱵᱤᱨ ᱠᱩᱸᱫᱽᱨᱤ?
ᱵᱤᱨ ᱠᱩᱸᱫᱽᱨᱤ ᱠᱚᱫᱚ ᱜᱚᱢᱠᱮ ᱚᱱᱠᱟ ᱡᱚᱢ ᱵᱟᱲᱟ ᱫᱚ ᱵᱟᱝ ᱦᱩᱭ ᱠᱟᱱᱟ᱾
ᱦᱮᱸ
ᱫᱚᱢᱚᱱ ᱤᱭᱟᱹ ᱟᱲᱟᱜ ᱠᱚᱫᱚ ᱵᱚᱨᱚᱜ ᱞᱤᱧ ᱡᱚᱢ ᱵᱟᱲᱟ ᱟᱠᱟᱜᱼᱟ ᱱᱚᱜᱼᱚᱭ ᱪᱮᱫ ᱠᱚ ᱞᱟᱹᱭᱟ ᱠᱤᱫᱳᱜ ᱟᱲᱟᱜ᱾
ᱴᱷᱤᱠ ᱴᱷᱤᱠ ᱦᱮᱸ᱾
ᱠᱤᱫᱳᱜ ᱟᱲᱟᱜ ᱵᱤᱱ ᱟᱸᱡᱚᱢ ᱵᱟᱲᱟ ᱠᱚᱫᱟ ᱥᱮ ᱵᱟᱝ?
ᱦᱮᱸ ᱜᱚᱝᱠᱮ ᱟᱞᱮ ᱥᱮᱫ ᱦᱚ ᱧᱟᱢᱚᱜ ᱜᱮᱭᱟ ᱦᱮᱸ ᱵᱤᱨ ᱠᱚᱨᱮ ᱦᱚᱸ᱾
ᱦᱮᱸ ᱚᱱᱟ ᱟᱲᱟᱜ ᱠᱚᱫᱚ ᱵᱚᱞᱚᱝ ᱤᱧ ᱡᱚᱢ ᱵᱟᱲᱟ ᱠᱟᱜᱼᱟ ᱚᱱᱠᱟ ᱵᱤᱨ ᱠᱩᱸᱫᱽᱨᱤ ᱠᱚᱫᱚ ᱵᱟᱝ ᱡᱚᱢ ᱵᱟᱲᱟ ᱦᱩᱭ ᱠᱟᱱᱟ᱾
ᱟᱪᱪᱷᱟ ᱟᱪᱪᱷᱟ᱾ ᱜᱚᱢᱠᱮ ᱟᱵᱚ ᱥᱮᱫ ᱫᱚ ᱵᱤᱨ ᱠᱩᱸᱫᱽᱨᱤ ᱦᱚᱸ ᱧᱟᱢᱚᱜ ᱜᱮᱭᱟ ᱟᱫᱚ ᱵᱤᱨ ᱠᱩᱸᱫᱽᱨᱤ ᱫᱚ ᱠᱟᱹᱡ ᱟᱵᱚ ᱡᱟᱦᱟᱸ ᱠᱩᱸᱫᱽᱨᱤ ᱵᱚᱱ ᱨᱚᱦᱚᱭ ᱵᱟᱲᱟᱭᱟ ᱚᱱᱟ ᱠᱷᱚᱱᱟᱜ ᱞᱟᱹᱠ ᱠᱟᱹᱡ ᱢᱟᱱᱮ ᱤᱭᱟᱹ ᱧᱮᱞᱚᱜᱼᱟ ᱠᱟᱹᱡ ᱠᱮᱴᱮᱡ ᱜᱮ ᱧᱮᱞᱚᱜᱼᱟ ᱠᱮᱴᱮᱡ ᱜᱮᱭᱟ ᱚᱱᱟᱦ ᱵᱷᱟᱜᱮ ᱜᱮ ᱵᱩᱡᱷᱟᱹᱜᱼᱟ᱾ ᱦᱮᱸ ᱯᱚᱴᱚᱞ ᱵᱤᱹᱱ ᱡᱚᱢ ᱟᱠᱟᱫᱟ ᱯᱚᱴᱚᱞ ᱥᱤᱥᱴᱮᱢ ᱢᱟᱱᱮ,
ᱚ
ᱦᱮᱸ ᱯᱚᱴᱚᱞ ᱥᱤᱥᱴᱮᱢ ᱟᱫᱚ ᱯᱚᱴᱚᱞ ᱫᱚ ᱦᱟᱸᱜ ᱡᱟᱝ ᱠᱚ ᱟᱹᱰᱤ ᱢᱚᱴᱟᱢᱚᱴᱟ ᱜᱮ ᱢᱮᱱᱟᱜ ᱠᱟᱫᱟ ᱵᱟᱝ,
ᱟᱫᱚ ᱜᱚᱝᱠᱮ ᱚᱱᱟ ᱫᱚ ᱵᱤᱨ ᱵᱟᱵᱤᱱ ᱪᱟᱞᱟᱣ ᱞᱮᱱᱠᱷᱟᱱ ᱛᱚ ᱵᱟᱵᱤᱱ ᱧᱟᱢ-ᱟ ᱱᱤᱡᱮ ᱚᱱᱟ ᱠᱚᱫᱚ ᱦᱟᱸᱜ ᱵᱟᱡᱟᱨ ᱨᱮᱫᱚ ᱵᱟᱠᱚ ᱟᱹᱜᱩᱭᱟ ᱦᱟᱴ ᱦᱚᱸ
ᱦᱮᱸ ᱚᱱᱟ ᱠᱚᱫᱚ ᱚᱱᱟ ᱫᱚ ᱵᱟᱡᱟᱨ ᱠᱚᱨᱮ ᱵᱟᱝ ᱧᱟᱢᱚᱜᱼᱟ ᱚᱱᱟ ᱪᱮᱫᱟᱜ ᱥᱮ ᱟᱹᱰᱤ ᱠᱚ ᱚᱠᱟ ᱠᱚᱨᱮ ᱪᱚᱝ ᱩᱰᱩᱠᱚᱜᱼᱟ ᱠᱷᱩᱵ ᱠᱚᱢ ᱯᱚᱨᱤᱢᱟᱱ ᱜᱮ᱾
ᱦᱮᱸ ᱦᱮᱸ ᱦᱮᱸ᱾
ᱟᱫᱚ ᱡᱟᱦᱟᱸᱭ ᱠᱚ ᱪᱟᱞᱟᱜ ᱟᱫᱚ ᱱᱚᱜᱼᱚᱭ ᱡᱮᱢᱚᱱ ᱢᱟ ᱜᱚᱜᱚ ᱛᱟᱠᱚ ᱠᱚ ᱪᱟᱞᱟᱜ ᱜᱮᱭᱟ᱾ ᱟᱫᱚ ᱩᱱᱠᱩ ᱦᱚᱸ ᱢᱟᱱᱮ ᱩᱱᱟᱹᱜ ᱰᱷᱮᱨ ᱫᱚᱱᱟᱜ ᱵᱟᱝ ᱠᱚ ᱟᱹᱜᱩᱭᱟ ᱮ ᱠᱷᱟᱱ ᱫᱚ ᱥᱟᱛ ᱴᱤ ᱟᱴ ᱴᱤ ᱤᱱᱠᱟᱹ ᱠᱚ ᱟᱹᱜᱩᱭᱟ᱾ ᱦᱮᱸ ᱚᱱᱟ ᱫᱚ ᱦᱟᱸᱜ ᱚᱠᱟ ᱨᱮᱵᱤᱱ ᱟᱠᱷᱨᱤᱧᱮᱫᱼᱟ ᱦᱟᱜ ᱚᱱᱟ ᱫᱚ ᱱᱤᱭᱟᱹ ᱞᱟᱹᱜᱤᱫ ᱜᱮ᱾
ᱟᱫᱚ ᱚᱱᱠᱟ ᱫᱚ ᱟᱞᱮ ᱫᱚ ᱦᱟᱸᱜ ᱵᱤᱨ ᱫᱚ ᱵᱟᱞᱮ ᱧᱟᱢᱟ ᱛᱟᱦᱚᱞᱮ ᱡᱩᱫᱤᱭᱳ ᱵᱟᱡᱟᱨ ᱠᱚ ᱟᱹᱜᱩ ᱠᱮᱭᱟ ᱛᱟᱦᱚᱞᱮ ᱦᱟᱛᱟᱣ ᱠᱚᱛᱮ ᱞᱮ ᱡᱚᱢ ᱱᱚᱯᱚᱲ ᱠᱮᱭᱟ ᱟᱨ ᱵᱟᱝᱠᱷᱟᱱ ᱫᱚ ᱚᱠᱟ ᱫᱚ ᱚᱠᱟ ᱨᱮᱵᱤᱱ ᱧᱟᱢ ᱵᱮᱱ
ᱴᱷᱤᱠ ᱴᱷᱤᱠ ᱦᱮᱸ
ᱛᱟᱦᱮᱞᱮ ᱟᱯᱮ ᱚᱱᱛᱮ ᱢᱟ ᱫᱚᱢᱮ ᱪᱟᱥ ᱦᱩᱭᱩᱜᱼᱟ ᱥᱚᱵᱡᱤ ᱠᱚ ᱛᱟᱦᱚᱞᱮ ᱪᱮᱫ ᱠᱚᱯᱮ ᱪᱟᱥᱮᱫ ᱜᱮᱭᱟ ᱚᱱᱠᱟ ᱵᱷᱟᱜᱤ?
ᱥᱚᱵᱡᱤ ᱵᱚᱞᱛᱮ ᱱᱤᱛᱚᱜ ᱫᱚ ᱜᱚᱝᱠᱮ ᱪᱮᱫ ᱞᱤᱧ ᱞᱟᱹᱭᱟ ᱱᱚᱜ ᱱᱚᱣᱟ ᱡᱟᱦᱟᱸ, ᱡᱷᱤᱸᱜᱟᱹ ᱠᱚ ᱢᱮᱱᱟᱜ ᱠᱟᱫᱟ ᱯᱚᱴᱚᱞ ᱠᱚ ᱢᱮᱱᱟᱜ ᱠᱟᱫᱟ, ᱟᱨ ᱟᱱᱮ ᱠᱷᱟᱰᱟ ᱠᱚ ᱛᱟᱨᱯᱚᱨᱮ ᱯᱩᱨᱟᱹᱭ ᱟᱲᱟᱜ ᱠᱚ ᱪᱟᱥ ᱵᱟᱲᱟ ᱦᱩᱭ ᱟᱠᱟᱱᱟ ᱮᱨ ᱵᱟᱲᱟ ᱦᱩᱭ ᱟᱠᱟᱱᱟ᱾
ᱟᱪᱪᱷᱟ ᱟᱪᱪᱷᱟ ᱦᱩᱸ᱾
ᱟᱨ ᱱᱚᱜ ᱚᱭ ᱤᱭᱟᱹ ᱠᱚᱫᱚ ᱚᱱᱟ ᱠᱩᱸᱫᱽᱨᱤ ᱠᱚ ᱛᱟᱦᱮᱸᱠᱟᱱᱟ ᱚᱱᱟ ᱠᱟᱹᱴᱤᱡ ᱠᱟᱹᱴᱤᱡ ᱤᱭᱟᱹ ᱦᱤᱡᱩᱜ ᱠᱟᱱᱟ ᱱᱤᱛᱚᱜ ᱫᱚ ᱥᱚᱥᱟ ᱠᱚᱫᱚ ᱥᱚᱥᱟ ᱠᱚᱫᱚ ᱞᱟᱦᱟ ᱧᱚᱜ ᱛᱮᱜᱮ ᱪᱟᱵᱟᱣ ᱠᱟᱱᱟ᱾
ᱦᱮᱸ ᱦᱮᱸ
ᱛᱟᱨᱯᱚᱨᱮ ᱱᱚᱜᱼᱚᱭ ᱱᱤᱛᱚᱜ ᱫᱚ ᱦᱟᱸᱜ ᱦᱩᱲᱩ ᱪᱟᱥ ᱦᱩᱭᱩᱜ ᱠᱟᱱᱟ ᱛᱟᱨᱯᱚᱨ ᱱᱚᱜᱼᱚᱭ ᱡᱮᱢᱚᱱ ᱤᱭᱟᱹ ᱠᱚᱨᱮᱱᱟᱜ ᱯᱟᱲ ᱫᱷᱟᱨᱮ ᱛᱚᱵᱮ ᱞᱚᱜᱚᱱ ᱪᱟᱥ ᱦᱩᱭ ᱠᱟᱛᱮᱫ ᱞᱚᱜᱚᱱ ᱤᱨ ᱠᱟᱛᱮ ᱦᱟᱜ ᱟᱨᱦᱚᱸ ᱟᱞᱩ ᱦᱟᱜ ᱪᱟᱥ ᱦᱩᱭᱩᱜᱼᱟ᱾
ᱴᱷᱤᱠ ᱴᱷᱤᱠ ᱛᱟᱦᱞᱮ ᱢᱟᱱᱮ ᱚᱱᱛᱮ ᱢᱟ ᱢᱟᱨᱟᱝ ᱢᱟᱨᱟᱝ ᱪᱟᱥ ᱦᱩᱭᱩᱜᱼᱟ ᱚᱱᱟ ᱥᱚᱵᱽᱡᱤ ᱠᱚᱦᱚᱸ,
ᱦᱮᱸ ᱦᱮᱸ ᱢᱟᱨᱟᱝ ᱢᱟᱨᱟᱝ ᱪᱟᱥ ᱦᱩᱭᱩᱜᱼᱟ
ᱦᱮᱸ
ᱢᱟᱱᱮ ᱤᱱᱠᱟ ᱪᱮᱫ ᱞᱤᱧ ᱞᱟᱹᱭᱟ ᱢᱤᱫᱴᱟᱝ ᱪᱟᱹᱥᱤ ᱜᱮ ᱮᱸ ᱥᱤᱡᱤᱱ ᱨᱮ ᱢᱳᱴᱟᱢᱩᱴᱤ ᱯᱟᱸᱪ ᱪᱷᱚ ᱵᱤᱜᱷᱟᱹ ᱫᱚ ᱥᱚᱵᱽᱡᱤ ᱪᱟᱥᱟᱭ ᱱᱚᱝᱠᱟ ᱟᱨᱠᱤ ᱦᱩᱭᱩᱜᱼᱟ ᱟᱫᱚ ᱟᱞᱮᱭᱟᱜ ᱫᱚ ᱚᱱᱟᱹ ᱚᱱᱠᱟ ᱫᱚ ᱵᱟᱹᱱᱩᱜᱼᱟ ᱠᱚᱢ ᱠᱚᱢ ᱢᱮᱱᱟᱜᱼᱟ ᱟᱫᱚ ᱡᱟᱦᱟᱸᱭ ᱠᱚᱣᱟᱜ ᱢᱮᱱᱟᱜᱼᱟ ᱩᱝᱠᱩ ᱫᱚᱠᱚ ᱪᱟᱥ ᱜᱮᱭᱟ ᱡᱮᱢᱚᱱ ᱥᱚᱵᱽᱡᱤ ᱪᱟᱥ ᱠᱟᱛᱮᱜ ᱢᱟᱱᱮ ᱵᱷᱟᱜᱮ ᱜᱮ ᱟᱨᱠᱤ ᱨᱳᱡᱽᱠᱟᱨ ᱦᱟᱹᱡᱩᱜ ᱛᱟᱠᱚᱣᱟ ᱟᱨᱠᱤ ᱚᱸᱰᱮ ᱠᱷᱚᱱ
ᱴᱷᱤᱠ ᱴᱷᱤᱠ ᱛᱟᱦᱚᱞᱮ ᱢᱟᱱᱮ ᱩᱝᱠᱳ ᱠᱟᱹᱢᱤ ᱠᱩᱡ ᱦᱚᱸ ᱟᱹᱲᱤᱜᱟᱱ ᱠᱚ ᱞᱟᱜᱟᱣ ᱜᱚᱫᱚᱜ ᱜᱚᱝᱠᱮ ᱱᱚᱛᱮ ᱫᱚ
ᱠᱟᱹᱢᱤ ᱞᱟᱜᱟᱣ ᱜᱚᱫᱚᱜᱼᱟ